ᱚᱭᱮ ᱜᱚᱝᱠᱮ
ᱦᱳᱭ ᱜᱚᱝᱠᱮ ᱡᱚᱦᱟᱨ, ᱡᱚᱦᱟᱨ
ᱤᱱᱟᱹ ᱛᱟᱭᱚᱢ ᱪᱮᱫ ᱱᱟᱯᱟᱭ ᱵᱟᱲᱟ ᱜᱮᱛᱚ?
ᱦᱳᱭ ᱜᱚᱝᱠᱮ ᱱᱟᱯᱟᱭ ᱵᱟᱲᱟ ᱜᱮ, ᱱᱚᱜ-ᱚᱭ ᱱᱤᱛᱚᱜ ᱫᱚ ᱱᱟᱜ ᱚᱲᱟᱜ ᱠᱚᱨᱮ ᱜᱮ, ᱟᱸ ᱫᱤᱭᱮ ᱜᱚᱝᱠᱮ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱮᱸ ᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱮᱱᱟᱜ ᱟᱠᱟᱫᱤᱧᱟ᱾
ᱟᱪᱪᱷᱟ
ᱟᱪᱪᱷᱟ ᱟᱫᱚ ᱠᱟᱹᱢᱤ ᱠᱟᱹᱥᱱᱤ ᱠᱚᱫᱚ ᱪᱮᱫ ᱞᱮᱠᱟ, ᱛᱤᱱᱟᱹᱜᱴᱟ?
ᱮᱸᱜ ᱛᱚ ᱜᱚᱢᱠᱮ ᱢᱮᱱ ᱞᱮᱠᱷᱟᱱ ᱫᱚ ᱱᱟᱦᱟᱸᱜ ᱠᱟᱹᱢᱤ ᱠᱟᱹᱥᱱᱤ ᱫᱚ ᱱᱟᱸᱜ ᱱᱤᱛᱚᱜ ᱫᱚ ᱱᱚᱜᱼᱚᱭ ᱛᱚ ᱱᱤᱛᱚᱜ ᱫᱚ ᱟᱥᱟᱲ ᱥᱟᱱ ᱢᱮᱱᱫᱚ ᱟᱥᱟᱲ ᱵᱚᱸᱜᱟ ᱵᱚᱞᱚᱣ ᱠᱟᱱᱟ ᱛᱚ᱾
ᱟᱭᱵᱟᱨᱮ
ᱱᱩᱭ ᱟᱥᱟᱲ ᱨᱮᱱᱟᱜ ᱵᱚᱪᱷᱚᱝ ᱢᱩᱪᱟᱹᱫ ᱥᱮᱫ ᱱᱟᱜᱷ ᱮᱠᱫᱚᱢᱮ ᱰᱟᱦᱟᱨᱟᱣ ᱠᱟᱫᱟ ᱦᱮᱸ ᱥᱮ ᱵᱟᱝ?
ᱦᱭ ᱵᱟᱨᱮ᱾
ᱟᱫᱚ ᱜᱚᱢᱠᱮᱱᱟᱜ ᱱᱤᱛᱚᱜ ᱚᱸ ᱟᱫᱚ ᱱᱟᱜ ᱜᱚᱢᱠᱮ ᱛᱚᱞᱟ ᱠᱚᱫᱚ ᱱᱟᱦᱟᱸᱜ ᱫᱟᱨᱮ ᱵᱟᱲᱟ ᱧᱚᱜ ᱟᱠᱟᱱ ᱜᱮᱭᱟ ᱫᱚᱢᱮ ᱮᱠᱴᱟ ᱯᱟᱹᱛᱩ ᱫᱚ ᱱᱟᱜ ᱵᱟᱝ ᱫᱟᱨᱮᱭ ᱠᱟᱱᱟ᱾
ᱦᱮᱸ
ᱟᱫᱚ ᱱᱚᱸᱜᱼᱚᱭ ᱠᱷᱮᱛ ᱵᱟᱹᱫᱽ ᱨᱮ ᱠᱟᱹᱴᱤᱡ ᱱᱤᱛᱚᱜ ᱫᱚ ᱥᱤᱭᱳᱜ ᱵᱟᱲᱟ ᱦᱩᱭᱩᱜ ᱠᱟᱱᱟ ᱞᱚᱥᱚᱫ ᱵᱟᱲᱟ ᱦᱩᱭᱩᱜ ᱠᱟᱱᱟ ᱟᱫᱚ ᱚᱱᱟᱠᱚ ᱥᱤ ᱫᱟ ᱠᱚᱫᱚ ᱦᱳᱭᱛᱳ ᱢᱤᱜ ᱢᱤᱫ ᱫᱷᱟᱣ ᱵᱟᱨ ᱫᱷᱟᱣ ᱠᱟᱛᱮ ᱫᱚ ᱥᱤ ᱦᱩᱭ ᱠᱟᱱᱛᱮ ᱛᱮᱦᱮᱧ ᱫᱚ ᱠᱟᱹᱴᱤᱡ ᱪᱷᱩᱴᱤ ᱧᱟᱢ ᱦᱩᱭ ᱠᱟᱱᱟ ᱱᱚᱜᱼᱚ, ᱚᱱᱟ ᱛᱮ ᱚᱲᱟᱜ ᱨᱮᱜᱮ ᱫᱩᱲᱩᱵ ᱵᱟᱲᱟ ᱦᱩᱭ ᱠᱟᱱᱟ᱾ ᱜᱚᱢᱠᱮ ᱫᱚᱱᱛᱮ ᱜᱚᱢᱠᱮ ᱛᱟᱦᱚᱞᱮ ᱟᱵᱮᱱ ᱜᱮ ᱚᱠᱟ ᱞᱮᱠᱟ, ᱱᱤᱛᱚᱜ ᱛᱟᱦᱚᱞᱮ ᱚᱲᱟᱜ ᱠᱚᱨᱮᱱᱟᱜ ᱠᱟᱹᱢᱤ ᱠᱚᱫᱚ?
ᱟᱫᱚ ᱚᱲᱟᱜ ᱠᱚᱨᱮᱱᱟᱜ ᱠᱟᱹᱢᱤ ᱵᱟᱲᱟ ᱫᱚ ᱱᱤᱝᱠᱟᱹ ᱮᱸ ᱞᱟᱹᱭ ᱞᱮᱠᱷᱟᱱ ᱫᱚ ᱱᱟᱯᱟᱭ ᱠᱟᱛᱷᱟᱻ ᱫᱚᱻ ᱵᱟᱝ ᱦᱤᱡᱩᱜ ᱠᱟᱱᱟ ᱱᱟᱯᱟᱭ ᱠᱟᱛᱷᱟ ᱪᱮᱫᱟᱜ ᱵᱟᱝ ᱢᱟᱱᱮ ᱡᱟᱦᱟᱸ ᱛᱤᱱᱟᱹᱜ ᱱᱤᱡᱮ ᱩᱭᱦᱟᱹᱨ ᱵᱷᱟᱵᱽᱱᱟ ᱦᱩᱭ ᱞᱮᱱᱟ, ᱡᱮ ᱱᱟᱭ ᱛᱮ ᱱᱟᱯᱟᱭ ᱛᱮ ᱱᱚᱣᱟ ᱦᱩᱲᱩ ᱠᱟᱹᱢᱤ ᱠᱚ ᱥᱤᱜᱤᱞ ᱠᱟᱜ ᱦᱩᱭᱩᱜᱼᱟ᱾ ᱢᱮᱱᱠᱷᱟᱱ ᱚᱱᱠᱟᱱ ᱫᱷᱟᱨᱟ ᱜᱚᱛᱤ ᱜᱮ ᱵᱟᱝ ᱧᱮᱞᱚᱜᱚᱜ ᱠᱟᱱᱟ᱾ ᱥᱤᱨᱡᱚᱱᱤᱭᱟᱹ ᱪᱮᱫ ᱪᱚ ᱪᱮᱫᱛᱮ ᱵᱟᱝ ᱪᱚᱭ ᱟᱹᱲᱤᱥ ᱠᱟᱱ ᱵᱟᱝ ᱪᱚᱭ ᱨᱟᱹᱜᱤᱭ ᱠᱟᱱ᱾ ᱟᱵᱚ ᱪᱮᱛᱟᱱ ᱨᱮ ᱢᱟᱱᱣᱟ ᱠᱚ ᱪᱮᱛᱟᱱ ᱨᱮ ᱪᱮᱫ ᱨᱮ ᱪᱮᱫ ᱵᱚᱱ ᱪᱤᱠᱟᱹᱭᱮ ᱠᱟᱱᱟ᱾ ᱚᱱᱟ ᱩᱭᱦᱟᱹᱨ ᱠᱟᱛᱮᱜ ᱡᱟᱸᱦᱟ ᱞᱮᱠᱟ ᱫᱚᱨᱠᱟᱨ ᱠᱟᱱᱟ᱾ ᱫᱟᱜ ᱡᱟᱹᱯᱩᱫ ᱚᱱᱟ ᱫᱚ ᱱᱤᱛᱚᱜ-ᱮ ᱦᱤᱲᱤᱧ ᱥᱟᱹᱨᱤᱭ ᱠᱟᱫᱟᱭ᱾
ᱦᱳᱭ ᱜᱚᱢᱠᱮ ᱚᱱᱟ ᱫᱚᱭ ᱱᱤᱛᱚᱜ ᱫᱚᱭ ᱦᱤᱞᱤᱧ ᱥᱟᱹᱨᱤᱭ ᱠᱟᱫᱟ᱾
ᱮᱠᱵᱟᱨᱮ ᱟᱵᱚ ᱠᱚ ᱛᱟᱞᱟᱨᱮ ᱚᱱᱟ ᱧᱮᱞ ᱵᱟᱝ ᱧᱮᱞ ᱧᱟᱢᱚᱜ ᱠᱟᱱᱟ, ᱟᱫᱚ ᱛᱚᱞᱟ ᱢᱟ ᱦᱩᱭ ᱟᱠᱟᱱ ᱦᱟᱨᱟ ᱟᱠᱟᱱ ᱟᱫᱚ ᱵᱟᱹᱭ ᱵᱟᱹᱭ ᱛᱮ ᱦᱟᱲᱟᱢᱚᱜ ᱥᱮᱫ ᱪᱟᱞᱟᱜ-ᱟ ᱱᱤᱛᱚᱜ ᱫᱚ᱾
ᱦᱳᱭ ᱜᱚᱢᱠᱮ ᱦᱳᱭ᱾
ᱵᱟᱠᱚ ᱞᱟᱹᱭᱟ ᱚᱠᱛᱚ ᱱᱟᱜᱮ ᱨᱮ ᱡᱩᱫᱤ ᱟᱢᱮᱢ ᱨᱚᱦᱚᱭᱟ ᱚᱱᱟ ᱜᱮ ᱱᱟᱯᱟᱭᱚᱜᱼᱟ᱾ ᱚᱠᱛᱚ ᱯᱟᱨᱚᱢ ᱞᱮᱱᱠᱷᱟᱱ, ᱟᱵᱚ ᱢᱟᱱᱣᱟ ᱡᱤᱭᱚᱱ ᱦᱚᱸ ᱵᱟᱠᱚ ᱞᱟᱹᱭᱟ ᱚᱠᱛᱚ ᱨᱮᱜᱮ ᱥᱟᱱᱟᱢᱟᱜ ᱠᱟᱹᱢᱤ᱾
ᱦᱳᱭ ᱚᱠᱛᱚ ᱨᱮᱜᱮ ᱯᱚᱠᱛᱚ ᱡᱚᱝ ᱢᱮ᱾
ᱮᱠᱵᱟᱨᱮ ᱛᱟᱦᱚᱞᱮ ᱱᱮᱜᱼᱮ ᱱᱤᱝᱠᱟᱹᱱ ᱠᱟᱛᱷᱟ ᱜᱮ, ᱱᱤᱛᱚᱜ ᱠᱟᱹᱢᱤ ᱠᱟᱹᱥᱱᱤ ᱢᱟ ᱢᱚᱱᱮ ᱦᱩᱭᱩᱜ ᱠᱟᱱ ᱛᱟᱦᱚᱞᱮ ᱦᱚᱭᱛᱳ ᱩᱛᱩ ᱜᱟᱱ ᱨᱚᱦᱚᱭ ᱦᱩᱭ ᱠᱟᱱᱟ ᱵᱟᱨᱭᱟ ᱜᱟᱱ᱾ ᱦᱮᱸ ᱛᱚ ᱚᱱᱟ ᱠᱚᱛᱚ ᱪᱟᱞᱟᱜ ᱠᱟᱱᱟ ᱵᱷᱟᱹᱜᱤ ᱜᱮ ᱚᱱᱟ ᱨᱮᱫᱚ ᱱᱤᱛᱚᱜ ᱫᱚᱧ ᱞᱟᱹᱭᱟᱭ ᱠᱟᱱᱟ ᱩᱱᱟᱹᱜ ᱫᱟᱜ ᱵᱟᱭ ᱡᱚᱢᱟ᱾
ᱦᱳᱭ
ᱦᱮᱸᱥᱮ, ᱫᱟᱜ ᱵᱟᱹᱱᱩᱜᱼᱟ ᱴᱷᱤᱠ ᱜᱮᱭᱟ᱾ ᱢᱮᱱᱠᱷᱟᱱ ᱦᱩᱲᱩ ᱞᱟᱹᱜᱤᱫ ᱛᱚ ᱫᱟᱜ ᱛᱚ ᱫᱚᱨᱠᱟᱨᱚᱜ ᱜᱮᱭᱟ᱾ ᱚᱱᱟ ᱫᱚᱢ ᱧᱟᱢᱟ ᱚᱠᱟᱨᱮ, ᱴᱷᱤᱠ ᱥᱮ?
ᱞᱟᱜᱟᱜ ᱜᱮᱭᱟ ᱦᱮᱸ᱾
ᱟᱫᱚ ᱚᱱᱟ ᱠᱷᱟᱹᱛᱤᱨ ᱚᱝᱠᱟ ᱦᱮᱸ ᱢᱟ ᱞᱟᱹᱭ ᱢᱮ᱾
ᱦᱮᱸ ᱜᱚᱞᱯᱷᱚ ᱞᱮᱠᱷᱟᱱ ᱫᱚ ᱢᱮᱱ ᱫᱚ᱾ ᱪᱟᱸᱫᱚ ᱵᱚᱸᱜᱟ ᱦᱚᱸ ᱡᱮ ᱫᱳᱥ ᱵᱟᱹᱱᱩᱜ ᱛᱟᱭᱟ ᱟᱵᱚ ᱢᱟᱹᱱᱢᱤ ᱠᱚᱣᱟᱜ ᱦᱚᱸ ᱱᱤᱛᱳᱜ ᱡᱟᱦᱟ ᱥᱟᱜᱟᱞ, ᱥᱟᱜᱟᱞ ᱵᱚᱱ ᱥᱟᱸᱜᱮ ᱠᱟᱱᱟ ᱱᱤᱭᱟᱹ ᱢᱚᱸᱧᱪᱚ ᱯᱩᱨᱤ ᱨᱮ᱾
ᱦᱩᱸ᱾
ᱟᱵᱩ ᱠᱟᱜ ᱟᱵᱚ ᱠᱚᱣᱟᱜ ᱦᱚᱸ ᱢᱤᱫ ᱠᱟᱹᱢᱤ ᱥᱮ ᱠᱟᱨᱫᱷᱟᱹᱱᱤ ᱛᱮᱦᱚᱸ ᱡᱟᱹᱱᱤᱡ ᱱᱚᱜ-ᱚᱱᱟ ᱠᱚ ᱮᱴᱠᱮᱴᱚᱸᱬᱮ ᱦᱩᱭᱩᱜ ᱠᱟᱱ ᱛᱟᱵᱚᱱᱟ᱾ ᱱᱤᱛᱳᱜ, ᱱᱤᱛᱳᱜ ᱟᱹᱱᱤᱡ ᱵᱚᱱ ᱵᱩᱡ ᱫᱟᱲᱮᱜ ᱠᱟᱱᱟ ᱜᱚᱝᱠᱮ ᱟᱵᱚᱣᱟᱜ ᱛᱟᱭᱚᱢ ᱫᱟᱨᱟᱢ ᱟᱨᱚ ᱚᱠᱟ ᱨᱮ ᱪᱟᱞᱟᱜ ᱛᱟᱵᱚᱱᱟ᱾
ᱟᱹᱜᱩ ᱟᱫᱤᱧ ᱱᱤᱭᱟᱹ ᱛᱚ ᱤᱧ ᱢᱟ ᱪᱮᱫ ᱠᱚ ᱞᱟᱹᱭ-ᱟ ᱦᱟᱯᱮᱱ ᱫᱤᱱ ᱨᱮᱱᱟᱝ ᱡᱟᱦᱟ ᱫᱚ ᱦᱩᱭᱩᱜ ᱮᱜ ᱱᱤᱛᱳᱜ ᱠᱷᱚᱱᱟᱜ ᱤᱧ ᱮᱜ ᱡᱳᱛᱤᱥᱤ ᱵᱟᱝ ᱠᱟᱱ ᱨᱮ ᱦᱚᱸᱧ ᱢᱤᱫᱴᱟᱝ ᱵᱟᱠᱚ ᱞᱟᱹᱭ-ᱟ ᱱᱤᱛᱳᱜ ᱟᱜ ᱡᱟᱦᱟ ᱚᱵᱚᱥᱛᱷᱟ ᱧᱮᱞᱚ ᱜᱚᱜ ᱠᱟᱱᱟ ᱦᱟᱞᱚᱛ ᱧᱮᱞᱚᱜ ᱠᱟᱱᱟ᱾
ᱦᱳᱭ᱾
ᱚᱱᱟ ᱦᱟᱞᱚᱛ ᱦᱟᱯᱮᱱ ᱫᱤᱱ ᱢᱤᱫ ᱥᱟᱭ ᱥᱮᱨᱢᱟ ᱛᱮ ᱪᱮᱫ ᱨᱮ ᱜᱷᱚᱴᱚᱱ ᱜᱷᱚᱴᱟᱣ ᱫᱟᱲᱮᱭᱟᱜ-ᱟ᱾ ᱚᱱᱟ ᱤᱧ ᱱᱤᱛᱳᱜ ᱠᱷᱚᱱᱟᱜ ᱜᱤᱧ ᱫᱤᱥᱟᱹ ᱧᱟᱢ ᱫᱟ ᱥᱟᱹᱨᱤ ᱠᱟᱛᱷᱟ ᱞᱟᱹᱭ ᱛᱮᱫᱚ᱾ ᱟᱵᱚ ᱚᱱᱠᱟ ᱞᱟᱹᱭ ᱟᱱ ᱦᱚᱲ ᱥᱮ ᱞᱟᱹᱭ ᱫᱚᱦᱚᱣᱟᱱ ᱦᱚᱲ ᱦᱚᱸ ᱠᱚ ᱛᱟᱦᱮᱸ ᱠᱟᱱ ᱜᱮᱭᱟ᱾
ᱦᱳᱭ, ᱦᱳᱭ᱾
ᱡᱮ ᱦᱟ ᱯᱮᱱ ᱫᱤᱱ ᱦᱤᱞᱳᱜ ᱪᱮᱫ ᱞᱮᱠᱟ ᱪᱮᱫ ᱚᱵᱚᱥᱛᱷᱟ ᱨᱮ ᱛᱤᱜᱩᱱᱟ ᱚᱠᱟ ᱴᱟᱜ ᱯᱚᱨᱤᱥᱛᱤᱛᱤ᱾ ᱚᱱᱟ ᱦᱚᱸ ᱡᱟᱦᱟᱭ ᱩᱭᱦᱟᱹᱨ ᱵᱷᱟᱹᱵᱤᱭᱟᱭ ᱜᱩᱦᱤᱨ ᱜᱟᱹᱦᱤᱨ ᱧᱚᱜ ᱵᱷᱟᱵᱽ᱾
ᱦᱳᱭ᱾
ᱩᱱᱤ ᱦᱚᱭ ᱚᱱᱟ ᱫᱚᱭ ᱵᱟᱰᱟᱭ ᱛᱤᱭᱟᱹᱜ ᱫᱟᱲᱮᱜᱼᱟ᱾ ᱦᱮᱸ ᱜᱮ ᱥᱟᱹᱨᱤ ᱜᱮ ᱦᱟᱯᱮᱱ ᱫᱤᱱ ᱛᱮ ᱫᱚ ᱪᱮᱫ ᱪᱤᱠᱟᱹ ᱦᱳᱭ ᱫᱟᱲᱮᱜ-ᱟ᱾
ᱦᱳᱭ ᱜᱚᱝᱠᱮ ᱟᱨᱚ ᱱᱤᱭᱟᱹ ᱢᱮᱱᱫᱚ ᱜᱚᱝᱠᱮ ᱟᱵᱚᱣᱟᱜ ᱜᱟᱹᱰᱤ ᱜᱷᱚᱲᱟ ᱫᱷᱩᱶᱟᱹ ᱜᱟᱹᱰᱤ ᱢᱮᱱ ᱫᱚ᱾
ᱦᱩᱸ᱾
ᱟᱹᱰᱤ ᱞᱮᱠᱟ ᱛᱮᱵᱚᱱ ᱥᱟᱸᱜᱮᱭ ᱠᱟᱫᱟ ᱥᱟᱸᱜᱮ ᱠᱟᱛᱮᱫ ᱦᱚᱸ ᱜᱚᱝᱠᱮ ᱢᱮᱱᱠᱷᱟᱱ ᱟᱵᱚ ᱡᱟᱦᱟ ᱡᱟᱦᱟ ᱞᱮᱠᱟ ᱛᱮ ᱟᱵᱚ ᱯᱨᱚᱛᱮᱠᱴᱤ ᱢᱟᱹᱱᱢᱤ ᱥᱮ ᱯᱨᱚᱛᱮᱠᱴᱤ ᱢᱟᱱᱶᱟ᱾ ᱫᱟᱨᱮ ᱨᱚᱦᱚᱭ ᱨᱮᱱᱟᱜ ᱟᱵᱚ ᱡᱩᱫᱤ ᱵᱟᱵᱚᱱ ᱠᱩᱨᱩ ᱢᱩᱴᱩᱭᱟ ᱛᱟᱞᱦᱮ ᱜᱚᱝᱠᱮ ᱟᱵᱚᱣᱟᱜ ᱢᱮᱱᱫᱚ ᱦᱤᱡᱩᱜ ᱠᱟᱱ ᱫᱤᱱ ᱨᱮ ᱟᱹᱰᱤ ᱜᱟᱱ ᱜᱮ ᱮᱴᱠᱮᱴᱚᱸᱬᱮ ᱦᱩᱭ ᱫᱟᱲᱮᱭᱟᱜ-ᱟ ᱱᱤᱭᱟᱹ ᱠᱚ ᱵᱟᱨᱮ ᱛᱮ᱾
ᱚᱱᱟ ᱜᱤᱛᱚᱧ ᱞᱟᱹᱭ ᱫᱟᱹᱧ ᱟᱵᱚ ᱧᱮᱞᱚᱜᱚᱜ-ᱟ ᱫᱤᱥᱚᱢ ᱯᱷᱩᱨᱜᱟᱹᱞ ᱢᱟᱲᱟᱝ᱾ ᱚᱱᱠᱟ ᱟᱵᱚᱣᱟᱜ ᱰᱮᱵᱷᱞᱚᱯ ᱵᱟᱝ ᱛᱟᱦᱮᱸ ᱠᱟᱱᱟ ᱩᱱᱟᱹᱜ ᱩᱸᱛᱱᱟᱹᱣ ᱵᱟᱝ ᱛᱟᱦᱮᱸ ᱠᱟᱱᱟ᱾ ᱧᱮᱞᱚ ᱜᱚᱜ-ᱟ ᱡᱮ ᱟᱵᱚ ᱱᱚᱶᱟ ᱵᱷᱟᱨᱚᱛ ᱫᱤᱥᱚᱢ ᱯᱷᱩᱨᱜᱟᱹᱞ ᱛᱟᱭᱚᱢ᱾
ᱦᱳᱭ ᱜᱚᱝᱠᱮ᱾
ᱟᱵᱚᱣᱟᱜ ᱩᱛᱱᱟᱹᱣ ᱫᱚ ᱦᱳᱭ ᱠᱟᱱ ᱛᱟᱵᱚᱱᱟ᱾
ᱦᱳᱭ, ᱦᱳᱭ᱾
ᱛᱚ ᱚᱱᱟ ᱞᱮᱠᱟ ᱨᱮ ᱧᱮᱞᱚ ᱜᱚᱜ ᱠᱟᱱᱟ᱾ ᱱᱩᱱᱟᱹᱜ ᱩᱛᱱᱟᱹᱣ ᱮᱠᱷᱚᱱᱚ ᱢᱤᱫᱥᱟᱭ ᱥᱮᱨᱢᱟ ᱟᱨᱤ ᱯᱩᱨᱟᱹᱜ-ᱟ᱾
ᱦᱳᱭ, ᱦᱳᱭ᱾
ᱢᱤᱫᱥᱟᱭ ᱥᱮᱨᱢᱟ ᱟᱹᱣᱨᱤ ᱯᱩᱨᱟᱹᱜ ᱛᱮᱜᱮ ᱡᱩᱫᱤ ᱱᱚᱝᱠᱟ ᱛᱟᱦᱞᱮ ᱟᱨ ᱢᱤᱫ ᱥᱟᱭ ᱛᱮᱫᱚ ᱟᱨ ᱛᱤᱱᱟᱹᱜ ᱴᱟ ᱦᱳᱭᱳᱜᱚᱜ-ᱟ᱾
ᱢᱟᱱᱮ ᱪᱮᱜ ᱞᱮᱠᱟ ᱦᱩᱭᱩᱜ ᱦᱩᱭ ᱦᱩᱭᱩᱜ ᱞᱟᱹᱜᱤᱫᱚᱜᱼᱟ᱾
ᱚᱱᱟ ᱦᱩᱭᱩᱜ ᱠᱟᱱ ᱢᱮᱱ ᱠᱟᱛᱷᱟ ᱱᱤᱛᱚᱜ ᱡᱟᱦᱟ ᱧᱮᱞᱚᱜᱚᱜ ᱠᱟᱱ ᱪᱮᱸᱬᱮ ᱪᱩᱯᱲᱤ ᱭᱟᱜ ᱨᱟᱜ ᱢᱤᱫᱴᱟᱝ ᱦᱚᱸ ᱵᱟᱠᱚ ᱛᱟᱦᱮᱱᱟ ᱾ ᱤᱱᱟᱹ ᱛᱟᱭᱚᱢ ᱦᱚᱭᱚᱜ ᱠᱟᱱᱟ ᱫᱟᱨᱮ ᱱᱟᱹᱲᱤ ᱧᱮᱞ ᱧᱟᱢ ᱢᱩᱥᱠᱤᱞ ᱜᱚᱫᱚᱜᱼᱟ᱾ ᱚᱲᱟᱜ ᱠᱚᱧ ᱧᱮᱞᱫᱟᱹᱧ ᱟᱞᱮ ᱱᱚ ᱵᱟᱡᱟᱨ ᱠᱚᱨᱮ ᱥᱚᱨ ᱥᱚᱯᱩᱨ
ᱦᱚᱭ᱾
ᱡᱟᱦᱟ ᱫᱚ ᱢᱩᱪᱟᱹᱫ ᱛᱟᱦᱮ ᱠᱟᱱᱟ ᱚᱸᱰᱮ ᱜᱮ ᱢᱤᱫ ᱵᱟᱨᱭᱟ ᱚᱲᱟᱜ ᱧᱮᱞᱚᱜ ᱛᱟᱦᱮᱜᱼᱟ ᱾
ᱟᱪᱷᱟ ᱟᱪᱷᱟ᱾
ᱱᱮᱴᱟᱜ ᱚᱱᱟ ᱵᱟᱨᱭᱟ ᱟᱛᱩ ᱵᱷᱮᱜᱟᱨ ᱵᱷᱮᱜᱟᱨ ᱟᱛᱩ ᱠᱟᱱᱟ᱾ ᱚᱱᱟ ᱚᱲᱟᱜ ᱚᱲᱟᱜ ᱛᱮ ᱚᱱᱟ ᱦᱚᱛᱚ ᱠᱚ ᱯᱮᱨᱮᱡ ᱟᱹᱜᱩᱭᱮᱫᱟ ᱾
ᱟᱪᱷᱟ ᱟᱪᱷᱟ᱾
ᱢᱟᱱᱮ ᱚᱱᱟ ᱨᱮᱱᱟᱜ ᱟᱫᱚ ᱥᱤᱢᱟᱹ ᱵᱟᱢ ᱵᱟᱲᱟᱭ ᱫᱟᱲᱮᱭᱟᱜᱼᱟ ᱡᱩᱫᱤ ᱢᱤᱫ ᱞᱮᱛᱟᱲ ᱚᱱᱟ ᱠᱩᱞᱦᱤ ᱛᱮᱢ ᱪᱟᱞᱟᱜ ᱟ ᱥᱮ ᱵᱟᱢ ᱞᱮ ᱫᱮᱲᱮᱜ ᱡᱮ ᱱᱚᱣᱟ ᱫᱚ ᱱᱚᱣᱟ ᱟᱹᱛᱩ ᱠᱟᱱᱟ ᱱᱩᱱᱟᱹᱜ ᱫᱷᱟᱹᱵᱤᱡ ᱟᱨ ᱚᱱᱟ ᱫᱚ ᱚᱱᱟ ᱟᱹᱛᱚ
ᱦᱚᱭ ᱦᱚᱭ ᱦᱚᱭ
ᱛᱟᱦᱚᱞᱮ ᱟᱵᱚ ᱵᱟᱹᱭ ᱵᱟᱹᱭᱛᱮ ᱱᱚᱜᱼᱚᱭ ᱡᱮ ᱦᱚᱲ ᱵᱚᱱ ᱚᱲᱟᱜ ᱫᱩᱣᱟᱹᱨ ᱯᱮᱨᱮᱡᱚᱜ ᱠᱟᱱ ᱫᱚ ᱚᱰᱮ ᱠᱩᱛᱷᱟ ᱟᱰᱤ ᱯᱷᱟᱠᱟ ᱛᱟᱦᱮ ᱠᱟᱱᱟ ᱟᱞᱮ ᱡᱚᱠᱷᱚᱡ ᱦᱩᱰᱤᱧ ᱢᱟᱪᱷᱟ ᱞᱮ ᱛᱟᱦᱮ ᱠᱟᱱᱟ ᱥᱮ ᱢᱤᱫ ᱵᱟᱨ ᱚᱲᱟᱜ᱾ ᱛᱟᱦᱮ ᱠᱟᱱᱟ ᱚᱱᱟ ᱠᱩᱞᱦᱤ ᱢᱩᱪᱟᱹᱫ ᱨᱮ ᱚᱱᱟ ᱟᱹᱰᱤ ᱥᱟᱺᱜᱤᱧ ᱨᱮ ᱢᱩᱪᱟᱹᱫ᱾ ᱵᱟᱹᱭ ᱵᱟᱹᱭ ᱛᱮ ᱵᱟᱹᱭ ᱵᱟᱹᱭ ᱛᱚ ᱱᱩᱝ ᱩᱱᱟᱹᱜ ᱡᱚᱨ ᱠᱚ ᱚᱲᱟᱜ ᱯᱮᱨᱮᱡ ᱮᱱᱟ ᱠᱚ ᱱᱤᱛᱚᱜ ᱫᱚ ᱟᱹᱰᱤ ᱥᱟᱺᱜᱤᱧ᱾ ᱜᱮ ᱤᱫᱤ ᱠᱟᱱᱟ ᱠᱚ᱾
ᱦᱮ ᱜᱚᱝᱠᱮ ᱢᱟᱱᱢᱤ ᱡᱟᱦᱟ ᱞᱮᱠᱟᱛᱮ ᱢᱟᱱᱮ ᱡᱟᱦᱟ ᱟᱠᱟᱨ ᱛᱮ ᱟᱵᱚ ᱵᱚᱱ ᱢᱮᱱ ᱫᱚ ᱱᱤᱭᱟᱹ ᱫᱷᱟᱹᱨᱛᱤ ᱯᱩᱨᱤ ᱨᱮᱵᱚᱱ ᱦᱤᱡᱩᱜ ᱠᱟᱱᱟ ᱢᱮᱱᱠᱷᱟᱱ ᱚᱱᱟ ᱚᱠᱟᱨ ᱛᱮᱫᱚ ᱢᱮᱱ ᱞᱮᱠᱷᱟᱱ ᱫᱚ ᱱᱟᱜ ᱢᱮᱱ ᱫᱚ ᱟᱵᱚ ᱫᱚ ᱡᱩᱢᱤ ᱡᱟᱭᱜᱟ ᱦᱚᱱᱟᱜ ᱦᱚᱭᱛᱚ ᱦᱩᱰᱤᱧᱚᱜ ᱠᱟᱱ ᱛᱟᱵᱚᱱᱟ ᱦᱤᱥᱟᱹᱵ ᱨᱮᱫᱚ᱾
ᱟᱫᱚ ᱟᱵᱚ ᱛᱚ ᱛᱟᱦᱮᱱ ᱜᱮᱛᱚ ᱞᱟᱜᱟᱣ ᱵᱚᱱᱟ ᱾ ᱦᱮ ᱥᱮ ᱵᱟᱝ? ᱡᱟᱦᱟ ᱫᱚ ᱛᱟᱦᱮᱸ ᱞᱮᱠᱟ ᱠᱷᱟᱱ ᱫᱚ ᱢᱮᱱ ᱫᱚ ᱚᱱᱠᱟ ᱜᱮ ᱦᱟᱱᱠᱟ ᱟᱹᱛᱩ ᱠᱩᱞᱤ ᱟᱵᱚ ᱫᱚ ᱦᱟᱰᱮ ᱱᱟᱰᱮ ᱫᱚ ᱵᱟᱵᱚᱱ ᱚᱲᱟᱜ ᱫᱟᱲᱮᱭᱟᱜᱼᱟ᱾ ᱛᱚ ᱡᱮ ᱱᱚᱰᱮ ᱡᱟᱭᱜᱟ ᱢᱮᱱᱟᱜᱼᱟ ᱢᱮᱱᱛᱮ ᱦᱟᱰᱮ ᱵᱩᱨᱩ ᱫᱷᱟᱨᱮ ᱨᱮᱧ ᱚᱲᱟᱜᱚᱜᱼᱟ ᱟᱫᱚ ᱵᱟᱝ ᱛᱚ ᱡᱟᱦᱟ ᱨᱮ ᱟᱵᱚ ᱢᱟᱱᱢᱤ ᱭᱟᱜ ᱢᱤᱫ ᱴᱷᱮᱱ ᱵᱟᱥᱚᱥ ᱛᱷᱟᱱ ᱵᱮᱱᱟᱣ ᱠᱟᱛᱮ ᱥᱮ ᱢᱤᱫᱴᱷᱮᱱ ᱟᱛᱩ ᱴᱚᱞᱟ ᱟᱛᱩ ᱴᱚᱞᱟ ᱵᱮᱱᱟᱣ ᱠᱟᱛᱮ ᱵᱚᱱ ᱢᱮᱱᱟᱜ ᱵᱚᱱᱟ᱾ ᱚᱱᱟ ᱥᱩᱨ ᱥᱩᱯᱩᱨ ᱠᱚᱨᱮ ᱜᱮᱵᱚᱱ ᱵᱮᱱᱟᱣ ᱮᱫᱟ᱾
ᱦᱮ ᱠᱟᱛᱷᱟ ᱫᱚ ᱤᱱᱟᱹᱜ᱾ ᱠᱟᱛᱷᱟ ᱫᱚ ᱤᱱᱟᱹ ᱜᱮ᱾ ᱥᱩᱨ ᱥᱩᱯᱩᱨ ᱟᱵᱚ ᱫᱚᱵᱚᱱ ᱵᱮᱱᱟᱣ ᱫᱚ ᱤᱧ ᱫᱚ ᱵᱟᱹᱧ ᱞᱟᱹᱭᱫᱟ ᱡᱮ ᱵᱟᱝ ᱟᱞᱚ ᱵᱮᱱᱟᱣ ᱦᱚᱪᱚᱣ ᱱᱤᱡ᱾ ᱤᱧ ᱫᱚ ᱵᱮᱱᱟᱣ ᱦᱩᱭ ᱦᱚᱭ ᱪᱚᱱᱤᱡ ᱟᱵᱤᱱ ᱫᱚ ᱵᱮᱱᱟᱣ ᱵᱮᱱᱟᱣ ᱛᱮ᱾ ᱞᱮᱭᱫᱤᱧ ᱛᱟᱭᱚᱢ ᱫᱟᱨᱟᱢ ᱧᱮᱞ ᱢᱮ ᱫᱷᱟᱹᱨᱛᱤ ᱯᱩᱨᱤ ᱨᱮ ᱢᱟᱹᱱᱢᱤ ᱜᱮ ᱵᱚᱱ ᱥᱟᱦᱚᱵᱼᱟ᱾
ᱦᱚᱭ ᱵᱟᱵᱚᱱ ᱥᱟᱦᱚᱵᱼᱟ᱾ ᱦᱚᱭ ᱜᱚᱝᱠᱮ ᱢᱟᱱᱮ ᱱᱤᱛᱚᱜ ᱡᱟᱦᱟ
ᱛᱚ ᱱᱤᱭᱟᱹᱢ ᱩᱭᱦᱟᱹᱨ ᱟᱠᱟ ᱫᱟ ᱥᱮ ᱵᱟᱝ᱾ ᱫᱚ ᱚᱱᱟ ᱫᱚ ᱪᱮᱫ ᱢᱟᱥᱮ ᱞᱮᱢᱮ ᱟᱵᱚ ᱡᱟᱦᱟ ᱞᱮᱠᱟ ᱢᱟᱱᱮ ᱟᱵᱚ ᱫᱚ ᱯᱚᱨᱵᱤᱪᱤᱠ ᱯᱨᱟᱱᱤ ᱠᱟᱱᱟ ᱵᱚᱱ ᱥᱮ᱾
ᱦᱳᱭ ᱦᱳᱭ ᱾
ᱢᱟᱱᱮ ᱯᱚᱨᱮᱨ ᱵᱷᱚᱨᱥᱟ ᱦᱚᱸ ᱟᱵᱚ ᱦᱮᱸᱱᱟᱜ ᱟᱠᱟᱫ ᱵᱚᱱᱟ, ᱡᱮ ᱟᱵᱚ ᱟᱵᱚᱣᱟᱜ ᱪᱮᱛᱟᱱ ᱨᱮᱜᱮ ᱦᱮᱸᱱᱟᱜ ᱟᱠᱟᱫ ᱵᱚᱱᱟ ᱚᱱᱟ ᱫᱚ ᱵᱟᱝ ᱾
ᱦᱳᱭ ᱾
ᱢᱤᱫ ᱢᱤᱫ ᱛᱮ ᱡᱩᱫᱤ ᱥᱟᱱᱟᱢ ᱠᱚ ᱠᱚ ᱪᱟᱵᱟ ᱤᱫᱤᱜ ᱟᱠᱚ, ᱦᱮᱸ ᱥᱮ ᱵᱟᱝ? ᱢᱟᱹᱱᱢᱤ ᱮᱠᱞᱟ ᱵᱟᱵᱚᱱ ᱛᱟᱦᱮᱸ ᱫᱟᱲᱮᱭᱟᱜ-ᱟ ᱱᱚᱣᱟ ᱫᱷᱟᱹᱨᱛᱤ ᱯᱩᱨᱤ ᱨᱮ ᱾ ᱱᱚᱜ-ᱚᱭ ᱡᱮ ᱟᱵᱚ ᱪᱮᱸᱬᱮ ᱪᱩᱯ ᱥᱩᱠᱨᱤ ᱜᱚᱡ ᱨᱮᱱᱟᱜ ᱢᱤᱫᱴᱟᱝ ᱤᱭᱟᱹ ᱠᱚᱵᱚᱱ ᱤᱫᱤᱭ ᱫᱟᱵᱚᱱ ᱥᱮ,
ᱦᱳᱭ᱾
ᱚᱱᱟᱛᱤᱧ ᱞᱟᱹᱭ ᱫᱟ ᱡᱩᱫᱤ ᱢᱤᱫ ᱥᱟᱶᱛᱮ ᱪᱮᱬᱮ ᱪᱩᱯᱲᱤ ᱮᱠᱟᱞ ᱜᱮ ᱠᱚ ᱪᱟᱵᱟᱜ-ᱟ᱾ ᱚᱱᱟ ᱨᱮᱱᱟᱜ ᱤᱯᱷᱮᱠᱴ ᱡᱟᱦᱟᱸ ᱛᱤᱱᱟᱹᱜ ᱦᱩᱭᱩᱜ-ᱟ ᱾ ᱚᱱᱟ ᱫᱚ ᱩᱭᱦᱟᱹᱨ ᱵᱷᱟᱹᱵᱤᱛᱮ ᱵᱟᱵᱚᱱ ᱧᱟᱢᱟ ᱢᱟᱱᱮ ᱾
ᱦᱳᱭ ᱜᱚᱝᱠᱮ᱾ ᱜᱚᱝᱠᱮ ᱢᱮᱱ ᱫᱚ ᱱᱟᱦᱟ ᱟᱞᱮ ᱫᱚ ᱱᱟᱦᱟ ᱢᱮᱱᱫᱚ ᱵᱩᱨᱩ ᱫᱤᱥᱚᱢ ᱞᱮ ᱯᱟᱲᱟᱜ ᱠᱟᱱᱟ ᱛᱚ ᱾
ᱟᱪᱪᱷᱟ,
ᱟᱫᱚ ᱚᱱᱟ ᱵᱩᱨᱩ ᱫᱤᱥᱚᱢ ᱥᱮᱫ ᱛᱮᱱᱟᱜ ᱢᱮᱱᱫᱚ ᱟᱞᱮ ᱡᱟᱦᱟᱸ ᱞᱮᱠᱟ ᱪᱮᱬᱮ ᱪᱩᱯ ᱲᱤᱡ ᱥᱮ ᱡᱤᱵᱽ ᱡᱤᱭᱟᱹᱞᱤ ᱟᱞᱮ ᱱᱤᱭᱟᱹ ᱠᱚᱨᱮᱫ ᱦᱚᱸ, ᱥᱮ ᱟᱞᱮᱭᱟᱜ ᱱᱤᱭᱟᱹ ᱵᱩᱨᱩ ᱠᱚᱮᱨᱜ ᱛᱟᱦᱮᱸ ᱫᱚᱨᱠᱟᱨ ᱩᱱᱠᱩ ᱠᱚᱦᱚᱸ ᱟᱹᱰᱤ ᱜᱚᱴᱟᱝ ᱚᱱᱠᱟ ᱢᱮᱱᱫᱚ ᱪᱮᱬᱮ ᱪᱩᱯᱲᱤ ᱥᱮ ᱡᱤᱵᱽ ᱡᱤᱭᱟᱹᱞᱤ ᱚᱱᱠᱟ, ᱠᱚ ᱵᱟᱠᱚ ᱧᱮᱞ ᱧᱟᱢᱚᱜ ᱠᱟᱱᱟ ᱱᱤᱛᱚᱜ ᱫᱚ ᱦᱟᱸᱜ, ᱢᱮᱱᱫᱚ ᱱᱚᱜ-ᱚᱭ ᱡᱮ ᱱᱟᱦᱟᱜ,
ᱱᱚᱜ-ᱚ ᱱᱚᱣᱟ ᱡᱚᱠᱷᱚᱱ ᱱᱟ ᱢᱟᱛᱠᱚᱢ ᱵᱤᱞᱤᱜ ᱠᱟᱱ ᱥᱮ ᱠᱩᱭᱰᱤ ᱡᱚ ᱠᱟᱱ ᱱᱚᱜ-ᱱᱟ ᱩᱱ ᱥᱩᱢᱟᱹᱭ ᱫᱚ ᱜᱚᱝᱠᱮ ᱪᱤᱠᱟᱹᱭ ᱫᱟᱠᱚ ᱚᱱᱟ ᱵᱩᱨᱩ ᱠᱚᱨᱮᱱ ᱥᱮᱸᱜᱮᱸᱞ ᱠᱚᱠᱚ ᱫᱷᱚᱨᱟᱣ ᱫᱟ ᱠᱟᱨᱚᱱ ᱥᱟᱯᱷᱟ ᱞᱟᱹᱜᱤᱫ ᱛᱮᱱᱟ ᱾
ᱦᱳᱭ ᱦᱳᱭ᱾ ᱟᱫᱚ ᱚᱱᱟ ᱥᱟᱯᱷᱟ ᱞᱟᱹᱜᱤᱫ ᱛᱮ ᱧᱮᱞᱚ ᱜᱚᱜ-ᱟ, ᱡᱮ ᱢᱩᱡ ᱢᱩᱡᱽ ᱦᱚᱸ ᱠᱟᱱᱟ ᱠᱚ ᱟᱵᱚᱣᱟᱜ ᱚᱝᱥᱤᱫᱟᱨ ᱠᱟᱱ ᱜᱮᱭᱟ ᱠᱚ ᱢᱩᱸᱡ ᱦᱚᱸ, ᱢᱩᱸᱡᱽ ᱦᱚᱸ ᱡᱩᱫᱤ ᱮᱠᱟᱞ ᱠᱚ ᱪᱟᱵᱟᱜ ᱟᱠᱚ ᱥᱮ ᱵᱟᱝ᱾ ᱚᱱᱟ ᱨᱮᱦᱚᱸ ᱟᱵᱚ ᱟᱹᱰᱤ ᱢᱟᱨᱟᱝ ᱜᱷᱟᱹᱲᱛᱤ ᱨᱮᱵᱚᱱ ᱧᱩᱨᱦᱩᱜ ᱟᱵᱚ ᱢᱩᱡᱽ ᱦᱚᱸ ᱢᱩᱡ-ᱟ ᱚᱱᱟ ᱠᱚ ᱜᱩᱡᱩᱜ ᱠᱟᱱᱟ ᱠᱚ ᱛᱟᱪᱷᱟᱲᱟᱻ ᱡᱟᱦᱟᱸ ᱛᱤᱱᱟᱹᱜ ᱫᱟᱹᱲ ᱧᱚᱜ ᱫᱟᱲᱮᱭᱟᱜ ᱠᱚ ᱫᱟᱹᱲᱟ ᱠᱚ ᱟᱨ ᱵᱟᱝᱠᱷᱟᱱ ᱡᱩᱫᱤ ᱡᱳᱨ ᱧᱚᱜ ᱜᱮ ᱦᱚᱭ ᱤᱫᱤᱭᱟᱭ᱾ ᱛᱟᱦᱚᱸᱞᱮ ᱚᱱᱟ ᱫᱚ ᱩᱱᱠᱩ ᱦᱚᱭᱛᱳ ᱠᱚ ᱨᱟᱯᱟᱜ ᱨᱝᱜᱚᱜ ᱠᱟᱱᱟ ᱠᱚ ᱦᱮᱸ ᱥᱮ ᱵᱟᱝ? ᱟᱨ ᱦᱚᱸ ᱮᱢᱟᱱ ᱮᱢᱟᱱ ᱛᱮᱱᱟᱜ ᱟᱭᱢᱟ ᱠᱚ ᱦᱮᱱᱟᱜ ᱥᱚᱥᱚᱨᱚᱡ ᱠᱚ ᱦᱮᱸᱱᱟᱜ ᱠᱟᱜ ᱠᱚᱣᱟ ᱦᱮᱸ ᱥᱮ ᱵᱟᱝ᱾ ᱡᱷᱚᱛᱚ ᱜᱮ ᱟᱵᱚ ᱥᱤᱨᱡ ᱥᱤᱨᱡᱚᱱᱤᱭᱟᱹ ᱡᱟᱦᱟᱸ ᱛᱤᱱᱟᱹᱜ ᱥᱤᱨᱡᱟᱹᱣ ᱟᱠᱟᱫ ᱵᱚᱱᱟᱭ ᱡᱚᱛᱚ ᱜᱮ ᱡᱟᱦᱟᱱᱟᱜ ᱵᱟᱝ ᱡᱟᱦᱟᱱᱟᱜ ᱢᱤᱫ ᱢᱤᱫᱴᱟᱝ ᱵᱟᱝ ᱢᱤᱫᱴᱟᱝ ᱠᱟᱹᱢᱤ ᱨᱮ ᱞᱟᱜᱟᱜ ᱜᱮᱭᱟ ᱠᱚ ᱾ ᱥᱮ ᱟᱵᱚ ᱦᱚᱸᱵᱚᱱ ᱞᱟᱜᱟᱜ ᱜᱮᱭᱟ ᱩᱱᱠᱩᱣᱟᱜ ᱠᱟᱹᱢᱤ ᱨᱮ ᱮᱠᱵᱟᱨ ᱾
ᱦᱳᱭ ᱟᱫᱚ ᱚᱱᱮ ᱚᱱᱟ ᱞᱮᱠᱟᱛᱮ ᱦᱟᱸᱜ ᱱᱤᱛᱚᱜ ᱡᱮᱢᱚᱱ ᱮᱸ ᱟᱞᱮ ᱥᱮᱫ ᱫᱚ ᱦᱟᱸᱜ ᱱᱩᱠᱩ ᱡᱮᱢᱚᱱ ᱦᱤᱥᱤ ᱪᱮᱬᱮ᱾ ᱠᱚ ᱫᱚ ᱱᱤᱛᱳᱜ ᱫᱚ ᱦᱟᱱᱮ ᱦᱟᱱᱟ ᱟᱲᱮ ᱠᱚᱨᱮᱫ ᱠᱚ ᱛᱩᱠᱟᱹ ᱠᱟᱜ ᱛᱟᱦᱮᱸᱱᱟ ᱛᱚ ᱱᱩᱠᱩ ᱠᱚᱦᱚᱸ ᱵᱚ ᱱᱩᱠᱩ ᱠᱚᱦᱚᱸ ᱜᱚᱝᱠᱮ ᱱᱤᱛᱚᱜ ᱫᱚ ᱟᱫᱽ ᱪᱟᱵᱟᱣ ᱠᱟᱱᱟ ᱠᱚ ᱵᱟᱝᱠᱚ ᱧᱮᱞ ᱧᱟᱢᱚᱜ ᱠᱟᱱᱟ ᱰᱷᱮᱨ ᱠᱟᱹᱭᱛᱮ ᱾
ᱴᱷᱤᱠ᱾
ᱵᱟᱠᱷᱟᱱ ᱫᱚ ᱱᱩᱜ-ᱩ ᱱᱩᱠᱩ ᱪᱮᱬᱮ ᱟᱨ ᱛᱟᱨᱯᱚᱨᱮ ᱜᱚᱝᱠᱮ ᱚᱱᱠᱟ ᱵᱮᱱ ᱞᱟᱹᱭ ᱞᱮᱠᱷᱟᱱ ᱱᱩᱠᱩ ᱜᱷᱮᱣᱲᱟ ᱠᱚ᱾ ᱜᱷᱟᱵᱟᱲᱟᱣ ᱠᱚᱫᱚ ᱜᱚᱝᱠᱮ, ᱟᱵᱚ ᱚᱲᱟᱜ ᱡᱟᱦᱟᱸᱨᱮ ᱢᱟᱹᱱᱢᱤᱭᱟᱜ ᱵᱟᱥᱚᱥᱛᱷᱟᱱ ᱥᱮ ᱴᱷᱟᱶ ᱛᱟᱠᱚ ᱚᱱᱮ ᱚᱱᱟ ᱠᱚᱨᱮᱜ ᱜᱮᱠᱚ ᱛᱟᱦᱮᱱ ᱠᱟᱱ ᱛᱟᱦᱮᱱᱟ ᱢᱮᱱᱠᱷᱟᱱ ᱱᱤᱛ ᱛᱚᱜ ᱫᱚ ᱜᱚᱝᱠᱮ ᱩᱱᱠᱩ ᱜᱷᱟᱣᱲᱟ ᱠᱚᱣᱟᱜ ᱦᱚᱸ ᱢᱟᱱᱮ ᱛᱟᱦᱮᱱ ᱡᱟᱭᱜᱟ ᱵᱟᱝᱛᱮ ᱩᱱᱠᱩ ᱦᱚᱸ ᱡᱟᱹᱱᱤᱡ ᱠᱚ ᱪᱟᱵᱟ ᱤᱫᱤᱭᱱᱟ ᱟᱹᱛᱩ ᱚᱲᱟᱜ ᱨᱮ ᱾
ᱦᱮᱸ ᱟᱫᱚ ᱱᱤᱛᱚᱜ ᱫᱚ ᱧᱮᱞᱚᱜ ᱠᱟᱱᱟ ᱵᱩᱥᱩᱵ ᱚᱲᱟᱜ ᱫᱚ ᱠᱚᱢ ᱤᱫᱤ ᱠᱟᱱᱟ ᱥᱮ ᱾ ᱟᱫᱚ ᱱᱤᱛᱚᱜ ᱫᱚ ᱡᱷᱚᱛᱚ ᱦᱚᱲᱜᱮ ᱡᱟᱦᱟᱸ ᱞᱮᱠᱟᱱᱤᱡ ᱜᱮ ᱢᱟᱱᱮ ᱢᱤᱫᱵᱟᱨ ᱫᱚ ᱴᱤᱱ ᱵᱟᱠᱷᱟᱱ ᱮᱰᱵᱮᱥᱴᱟᱨ ᱫᱚᱭ ᱞᱟᱫᱮ ᱫᱟᱲᱮ ᱡᱚᱝ ᱠᱟᱱ ᱜᱮᱭᱟ ᱦᱮᱸ᱾
ᱦᱳᱭ ᱦᱳᱭ᱾
ᱟᱫᱚ ᱟᱵᱚ ᱫᱚ ᱜᱷᱮᱣᱨᱟ ᱛᱟᱦᱮᱸ ᱨᱮᱱᱟᱜ ᱥᱮ ᱩᱱᱠᱩᱣᱟᱜ ᱵᱟᱥᱚᱥᱛᱷᱟᱱ ᱡᱟᱦᱟᱸ ᱴᱷᱟᱶ ᱚᱱᱟ ᱫᱚ ᱵᱩᱥᱩᱵ ᱚᱲᱟᱜ ᱨᱮᱜᱮ ᱛᱟᱦᱮᱸ ᱠᱟᱱ ᱛᱟᱠᱚᱣᱟ ᱾ ᱵᱩᱥᱩᱵ ᱚᱲᱟᱜ ᱨᱮ ᱛᱟᱞᱟᱨᱮ ᱟᱹᱰᱤ ᱢᱚᱸᱡᱽ ᱛᱮᱠᱚ ᱚᱸᱰᱮ ᱠᱚ ᱵᱟᱥᱟᱜ ᱟᱠᱚ ᱛᱩᱠᱟᱹᱭᱟᱠᱚ ᱚᱸᱰᱮ ᱜᱮ ᱾ ᱦᱮᱸ ᱚᱸᱰᱮ ᱠᱷᱚᱱᱟᱜ ᱜᱮ ᱚᱲᱟᱜ ᱠᱚ ᱟᱬᱜᱚᱱᱟ ᱡᱟᱦᱟᱸ ᱛᱮ ᱥᱤᱢ ᱠᱚ ᱡᱚᱢᱮᱢ ᱮᱢᱟ ᱠᱚᱣᱟ ᱾ ᱚᱱᱟ ᱥᱤᱢ ᱟᱠᱚ ᱠᱚ ᱥᱤᱢᱟᱜ ᱡᱚᱢᱟᱜ ᱠᱚ ᱟᱠᱚ ᱠᱚ ᱨᱮᱡ ᱡᱚᱝᱟᱜ ᱟᱠᱚ ᱡᱟᱦᱟᱸ ᱩᱰᱟᱹᱜ ᱜᱮᱠᱚ ᱡᱟᱦᱟᱸ ᱛᱤᱱᱟᱹᱜ ᱠᱚ ᱡᱚᱢᱟ ᱠᱚ ᱦᱮᱸᱥᱮ᱾ ᱩᱝᱠᱩ ᱦᱚᱸᱛᱚ ᱞᱟᱡ ᱦᱮᱱᱟᱜ ᱟᱠᱟᱫ ᱛᱟᱠᱚᱣᱟ ᱩᱱᱠᱩᱣᱟᱜ ᱦᱚᱸᱛᱚ ᱟᱹᱥᱩᱞᱚᱜ ᱦᱩᱭᱩᱜ ᱛᱟᱠᱚ ᱾ ᱦᱮᱸ ᱥᱮ ᱵᱟᱝ? ᱚᱱᱠᱟ ᱠᱟᱛᱮᱫ ᱡᱮᱢᱚᱱ ᱯᱟᱣᱨᱟ ᱦᱚᱸᱵᱚᱱ ᱞᱟᱹᱭ ᱠᱚᱣᱟ, ᱯᱟᱣᱨᱟ ᱦᱚᱸᱛᱚ ᱦᱮᱸ ᱡᱮᱭᱥᱮ ᱯᱟᱣᱨᱟ ᱦᱚᱸ ᱩᱱᱠᱩ ᱦᱚᱸᱛᱚ ᱴᱩᱠᱩᱡ ᱴᱟᱠᱟᱡ ᱟᱠᱟ ᱟᱫᱚ ᱟᱯᱮ ᱪᱮᱜ ᱞᱮᱠᱟ ᱠᱟᱛᱮᱜ ᱯᱮ ᱟᱹᱥᱩᱞ ᱠᱚᱣᱟ ᱵᱟᱹᱧ ᱵᱟᱰᱟᱭᱟ᱾
ᱦᱳᱭ ᱜᱚᱝᱠᱮ ᱚᱱᱠᱟᱜᱮ ᱩᱱᱠᱩ ᱫᱚ ᱦᱟᱸᱜ᱾ ᱢᱮᱱᱫᱚ ᱚᱲᱟᱜ ᱠᱚᱨᱮᱫ ᱜᱮ ᱩᱱᱠᱩ ᱫᱚ ᱟᱠᱚ ᱛᱮᱜᱮ ᱠᱚ ᱦᱤᱡᱩᱜᱼᱟ ᱟᱠᱚ ᱛᱮ ᱢᱟᱱᱮ ᱟᱠᱚᱣᱟᱜ ᱠᱩᱥᱤ ᱛᱮᱜᱮ ᱠᱚ ᱦᱤᱡᱩᱜᱼᱟ ᱾ ᱟᱨ ᱪᱮ ᱴᱩᱠᱩᱡ ᱠᱚ ᱡᱩᱫᱤᱢ ᱟᱠᱟᱣ ᱠᱚᱣᱟ ᱩᱱᱠᱩ ᱠᱚ ᱛᱟᱦᱮᱸ ᱫᱟᱲᱮᱭᱟᱜᱼᱟ ᱟᱨ ᱡᱩᱫᱤ ᱵᱟᱢ ᱟᱠᱟᱣ ᱠᱚᱣᱟ ᱡᱟᱦᱟᱸ ᱡᱟᱦᱟᱸ ᱚᱲᱟᱜ ᱠᱚᱨᱮᱫ ᱫᱚ ᱩᱱᱠᱩ ᱫᱚ ᱵᱟᱠᱚ ᱠᱩᱥᱤᱭᱟᱠᱚᱣᱟ ᱚᱡᱽᱨᱟᱭᱟᱠᱚ ᱛᱚ ᱚᱲᱟᱜ ᱠᱚᱦᱚᱸ ᱾
ᱦᱳᱭ ᱦᱳᱭ᱾
ᱟᱫᱚ ᱚᱱᱟ ᱪᱤᱠᱟᱹᱱᱟ ᱦᱚᱭᱛᱳ ᱞᱟᱜᱟ ᱠᱚᱣᱟ ᱠᱚ ᱥᱮ ᱵᱟᱠᱚ ᱟᱠᱟᱣᱟᱠᱚᱣᱟ ᱱᱚᱜ ᱚᱝᱠᱟ ᱠᱟᱛᱮᱜ ᱩᱱᱠᱩ ᱠᱚᱠᱚ ᱫᱟᱹᱲᱟ ᱾
ᱜᱚᱝᱠᱮ ᱢᱟ ᱛᱟᱦᱚᱞᱮ, ᱟᱹᱰᱤ ᱟᱭᱢᱟ ᱜᱟᱱ ᱜᱮ ᱥᱚᱢᱚᱭ ᱦᱳᱭᱱᱟ ᱦᱮᱸ ᱾
ᱟᱪᱪᱷᱟ᱾